ᱦᱮᱸ ᱡᱚᱦᱟᱨ ᱡᱚᱦᱟᱨ᱾
ᱢᱚᱡᱽ ᱜᱮ᱾
ᱟ ᱟᱞᱮ ᱠᱚᱞ ᱱᱟᱯᱟᱭ ᱵᱟᱲᱟ ᱜᱮ᱾
ᱴᱷᱤᱠ ᱴᱷᱤᱠ ᱴᱷᱤᱠ, ᱟᱞᱮ ᱦᱚᱸ ᱴᱷᱤᱠ ᱦᱟᱛᱟᱲ ᱜᱮ ᱱᱤᱛ ᱦᱟᱹᱵᱤᱡ ᱫᱚ᱾ ᱥᱮ ᱪᱮᱫ ᱵᱤᱱ ᱟᱹᱜᱩ ᱭᱮᱜᱼᱟ᱾ ᱟᱻᱻ ᱵᱷᱳᱨ ᱫᱟᱱ ᱛᱮ ᱯᱟᱥᱮᱡ ᱱᱮ ᱦᱟᱞᱮ ᱫᱚᱞᱮ ᱵᱮᱥ ᱜᱮᱭᱟ,
ᱦᱳᱭ, ᱠᱚᱦᱚᱸ ᱫᱟᱜ ᱵᱟᱲᱟᱭᱮᱫᱟ ᱟᱞᱮᱥᱮᱫ ᱫᱚ ᱟᱫᱚ ᱵᱚᱨᱛᱚᱢᱟᱱ ᱾
ᱚᱻ ᱾
ᱟᱫᱚ ᱡᱟᱹᱯᱤᱫ ᱡᱟᱹᱯᱤᱫ ᱠᱚᱫᱚ ᱵᱟᱝ ᱦᱩᱭ ᱟᱠᱟᱱᱟ?
ᱡᱟᱹᱯᱤᱫ ᱫᱚ ᱟᱹᱣᱨᱤ ᱦᱩᱭᱩᱜᱼᱟ ᱞᱚᱞᱚ ᱛᱮᱦᱮᱧ ᱥᱟᱨᱟ ᱫᱤᱱᱮ ᱞᱚᱞᱚ ᱠᱟᱫᱟ ᱵᱟᱝ ᱾
ᱟᱨ ᱞᱚᱞᱚ ᱠᱟᱛᱮ ᱫᱤᱱ ᱢᱟᱱ ᱦᱚᱞᱟ ᱠᱷᱚᱡ ᱦᱚᱞᱟ ᱦᱚᱸ ᱞᱚᱞᱚ ᱯᱟᱨᱚᱢ ᱱᱟ ᱛᱤᱦᱤᱧ ᱦᱚᱸ ᱞᱚᱞᱚ ᱯᱟᱨᱚᱢ ᱱᱟ ᱾ ᱟᱨ ᱱᱤᱛ ᱫᱚ ᱛᱷᱚᱲᱟ ᱜᱟᱱ ᱢᱤᱫ ᱵᱟᱨ ᱚᱱᱟ ᱴᱚ ᱴᱤ ᱴᱚ ᱴᱤᱴᱚᱜ ᱫᱟᱜ ᱦᱤᱡᱩᱜ ᱠᱟᱱᱟ ᱴᱷᱤᱭᱩ ᱴᱚᱨ ᱴᱷᱤᱭᱩ ᱴᱚᱨ ᱫᱟᱜ ᱦᱤᱡᱩᱜ ᱠᱟᱱᱟ, ᱟᱨ ᱚᱱᱟ ᱚᱱᱟ ᱞᱮᱠᱟ ᱛᱮᱜᱮ᱾
ᱦᱳᱭ ᱟᱞᱮ ᱥᱮᱱ ᱚᱱᱠᱟᱜᱮ ᱾
ᱴᱷᱤᱠ ᱴᱷᱤᱠ ᱴᱷᱤᱠ ᱴᱷᱤᱠ ᱴᱷᱤᱠ ᱦᱮᱸ ᱾
ᱱᱚᱭ ᱛᱚ ᱜᱚᱝᱠᱮ ᱟᱯᱮ ᱥᱮᱫ ᱵᱟᱯᱞᱟ ᱠᱚᱫᱚ?
ᱵᱟᱯᱞᱟ ᱠᱚᱢᱟ ᱵᱮᱥ ᱵᱟᱲᱟ ᱜᱮ ᱴᱷᱤᱠ ᱟᱫᱚ ᱱᱤᱭᱟᱹ ᱟᱞᱮ ᱢᱟ ᱱᱚᱜᱼᱚᱭ ᱨᱚᱦᱚᱭ ᱥᱤᱡᱮᱱ ᱠᱟᱱᱟ ᱵᱟᱝ ᱾
ᱦᱳᱭ ᱦᱳᱭ ᱾
ᱟᱫᱚ ᱨᱚᱦᱚᱭ ᱥᱤᱡᱤᱱ ᱫᱚ ᱵᱟᱯᱞᱟ ᱫᱚ ᱥᱤᱡᱮᱱ ᱚᱱᱟ ᱵᱟᱯᱞᱟ ᱥᱤᱡᱤᱱ ᱢᱟ ᱯᱟᱨᱚᱢ ᱮᱱᱟ ᱾ ᱟᱨ ᱵᱟᱯᱞᱟ ᱢᱟ ᱦᱤᱡᱩᱜ ᱦᱤᱡᱩᱜ ᱵᱚᱪᱷᱚᱨ ᱥᱮᱫ ᱱᱤᱭᱟᱹ ᱥᱤᱡᱮᱱ ᱫᱚ ᱟᱞᱮ ᱥᱤᱡᱮᱱ ᱫᱚ ᱨᱚᱦᱚᱭ ᱵᱟᱲᱟᱜᱮ ᱨᱚᱦᱚᱭ ᱵᱟᱲᱟᱜ ᱜᱮ ᱪᱟᱞᱟᱜ ᱠᱟᱱᱟ, ᱟᱨ ᱟᱯᱮ ᱥᱮᱫ ᱪᱮᱫ ᱞᱮᱠᱟ ᱨᱚᱦᱚᱭ ᱠᱚ?
ᱨᱚᱦᱚᱭ ᱠᱚᱦᱚᱸ ᱵᱚᱨᱛᱚᱢᱟᱱ ᱠᱮᱵᱚᱞ ᱰᱩᱵᱟᱹᱣ ᱧᱚᱜ ᱫᱟᱭ ᱠᱷᱮᱛ ᱠᱚᱨᱮ ᱦᱚᱸ ᱱᱤᱛᱚᱜ ᱥᱤᱭᱚᱜ ᱠᱚ ᱡᱚᱹᱲᱟ
ᱚ ᱮᱢᱱᱮ ᱟᱯ ᱥᱮᱫ ᱫᱚ ᱪᱮᱫ ᱪᱮᱫ ᱦᱩᱲᱩ ᱵᱟᱹᱲᱛᱤ ᱯᱮ ᱪᱟᱥ ᱵᱟᱲᱟᱭᱟ,
ᱢᱟᱞ ᱵᱷᱚᱜ,
ᱳᱻ ᱦᱮᱸ ᱾
ᱵᱩᱨᱱᱤ ᱤᱱᱟᱹ ᱠᱚᱜᱮ ᱦᱚᱭ ᱦᱚᱭ ᱦᱳᱭ ᱾
ᱳᱻ ᱪᱮᱫᱞᱮᱠᱟ ᱢᱟᱱᱮ ᱟᱯᱮᱫᱚ ᱚᱱᱟ ᱥᱮᱨᱢᱟ ᱫᱟᱜ ᱡᱟᱹᱲᱤ ᱛᱮᱜᱮ ᱯᱮ ᱪᱟᱥᱚᱜᱼᱟ ᱥᱮ ᱱᱚᱣᱟ ᱚᱱᱟ ᱪᱮᱫ ᱠᱚ ᱢᱮᱱᱟ ᱤᱭᱟᱹ ᱴᱤᱯᱠᱚᱞ ᱥᱮ ᱰᱚᱢᱠᱚᱞ ᱥᱮ ᱮᱢᱟᱱ ᱛᱮᱱ ᱚᱝᱠᱟ ᱚᱱᱠᱟ ᱛᱮᱯᱮ ᱨᱟᱠᱟᱵ ᱟ ᱟᱯᱮ ᱫᱚ ᱾
ᱟᱞᱮᱫᱚ ᱚᱱᱠᱟ ᱡᱟᱹᱯᱟᱹᱭ ᱫᱟᱜ ᱠᱚᱛᱮ ᱟᱨ ᱚᱱᱟ ᱥᱮᱨᱢᱟ ᱫᱟᱜ ᱛᱮᱦᱚᱸ
ᱥᱮᱨᱢᱟ ᱫᱟᱜ ᱛᱮᱦᱚᱸ ᱵᱟᱝ,
ᱦᱳᱭ ᱡᱟᱹᱯᱟᱹᱭ ᱠᱚᱦᱚᱸ ᱚᱱᱠᱟᱜᱮ ᱾
ᱟᱨ ᱚᱱᱟ ᱠᱷᱚᱡ ᱮᱴᱟᱜ ᱟᱜ ᱫᱚ ᱵᱟᱯᱮ ᱪᱟᱥ ᱵᱟᱲᱟᱭᱟ ᱡᱮᱞᱮᱠᱟ ᱵᱚᱱ ᱢᱮᱱ ᱠᱮᱭᱟ ᱤᱭᱟᱹ ᱟᱞᱮ ᱛᱮᱫᱚ ᱤᱭᱟᱹᱢ ᱮᱢ ᱠᱤᱭᱟᱹ ᱜᱩᱦᱩᱢ ᱠᱚ ᱛᱩᱲᱤ ᱛᱤᱞᱢᱤᱧ ᱯᱟᱴ ᱠᱚ
ᱟᱞᱮᱥᱮᱫ ᱫᱚ ᱡᱚᱱᱰᱨᱟᱻ ᱾ ᱟᱨ ᱜᱩᱣᱟᱹ ᱚᱱᱠᱟ ᱠᱟᱹᱥᱭᱟᱹ ᱵᱟᱲᱟ ᱠᱟᱜᱼᱟ ᱞᱮ ᱯᱩᱞᱮ ᱵᱟᱜᱟᱱ ᱟᱞᱮ ᱾ ᱠᱟᱭᱨᱟ ᱫᱟᱨᱮ ᱠᱟᱭᱨᱟ ᱦᱚᱞᱮ ᱵᱟᱜᱟᱱᱟ ᱾
ᱚ ᱯᱨᱚᱪᱚᱨ ᱛᱚᱵᱮ ᱢᱟ ᱠᱟᱭᱨᱟ ᱵᱟᱜᱟᱱ ᱢᱟ ᱟᱹᱰᱤ ᱯᱚᱪᱩᱨ ᱨᱟᱝ ᱾
ᱦᱳᱭ ᱟᱨ ᱠᱟᱵᱽᱡᱤ ᱦᱚᱞᱮ ᱨᱚᱦᱚᱭ ᱜᱮᱭᱟ ᱫᱟᱨᱮ ᱯᱩᱞᱤ ᱞᱮ ᱟᱹᱜᱩᱭᱟ ᱾
ᱚᱼᱚ ᱾ ᱟᱞᱮ ᱥᱮᱫᱻ ᱫᱚ ᱨᱚᱦᱚᱭ ᱥᱤᱡᱮᱱ ᱢᱚᱴᱟᱢᱩᱴᱤ ᱟᱞᱮ ᱥᱮᱫ ᱦᱚᱸ ᱥᱮ ᱮᱠᱴᱟ ᱫᱚ ᱚᱱᱟ ᱦᱩᱲᱩ ᱜᱮ ᱵᱟᱹᱲᱛᱤ ᱟᱨ ᱦᱩᱲᱩ ᱫᱚ ᱱᱤᱭᱟᱹ ᱥᱤᱡᱤᱱ ᱫᱚ ᱚᱱᱟ
ᱵᱷᱳᱜ ᱟᱯᱮ ᱥᱮᱫ ᱢᱟ ᱤᱭᱟᱹ ᱵᱷᱳᱜᱽ ᱟᱞᱮ ᱥᱮᱫ ᱫᱚ ᱢᱤᱫᱴᱮᱡ ᱨᱚᱧᱡᱤᱛ ᱵᱷᱳᱜᱽ ᱠᱚ ᱢᱮᱛᱟᱜᱼᱟ ᱾
ᱦᱳᱭ ᱾
ᱚᱱᱟ ᱨᱚᱱᱡᱤᱛ ᱵᱷᱳᱜᱽ ᱫᱚ ᱢᱚᱴᱟᱢᱩᱴᱤ ᱰᱤᱢᱟᱱᱰ ᱟᱹᱰᱤ ᱟᱸᱴ ᱢᱮᱱᱟᱜᱼᱟ ᱚᱱᱟ ᱵᱮᱥ ᱵᱮᱥ ᱞᱮᱠᱟᱢ ᱪᱟᱥ ᱞᱮᱠᱷᱟᱡ ᱢᱳᱴᱟᱢᱩᱴᱤ ᱦᱟᱡᱟᱨ ᱯᱚᱱᱨᱚ ᱫᱩᱭ ᱦᱟᱡᱟᱨ ᱜᱟᱱ ᱫᱷᱟᱹᱵᱤᱡ ᱢᱚᱱᱨᱮ ᱚᱱᱮ ᱚᱱᱠᱟ ᱪᱟᱞᱟᱜᱼᱟ ᱾ ᱟᱨ ᱤᱱᱟᱹ ᱠᱟᱛᱮ ᱯᱚᱨᱤᱢᱚᱞ ᱠᱚ ᱤᱱᱟᱹ ᱠᱟᱛᱮ ᱱᱚᱣᱟ ᱟᱭᱡᱚᱱ ᱫᱩᱫᱷ ᱠᱚᱞᱚᱢ ᱠᱚ ᱟᱨ ᱨᱚᱧᱡᱤᱛ ᱫᱚ ᱢᱟᱱᱮ ᱡᱚᱢ ᱞᱟᱹᱜᱤᱫ ᱢᱚᱴᱟᱢᱩᱴᱤ ᱵᱮᱥ ᱜᱮ,
ᱚᱱᱠᱟ ᱟᱨ ᱮᱢᱟᱱ ᱟᱯᱮ ᱥᱮᱫ ᱪᱮᱫ ᱞᱮᱠᱟ ᱟᱸ ᱥᱟᱹᱨᱫᱤ ᱡᱚᱠᱷᱚᱱᱮ ᱰᱩᱵᱟᱹ ᱵᱟᱲᱟ ᱞᱮᱠᱷᱟᱡ ᱪᱮᱫ ᱞᱮᱠᱟ ᱦᱟᱹᱠᱩ ᱠᱚᱫᱚ ᱦᱟᱹᱠᱩ ᱦᱟᱹᱠᱩ ᱠᱚᱯᱮ ᱜᱚᱡ ᱵᱟᱲᱟ ᱠᱚᱜᱮᱭᱟ ᱥᱮ ᱵᱟᱝ?
ᱚᱱᱠᱟ ᱜᱮ ᱜᱚᱡ ᱫᱚᱞᱮ ᱜᱚᱡᱮᱫ ᱠᱚᱜᱮᱭᱟ ᱚᱱᱠᱟ ᱱᱟᱥᱮᱱᱟᱜ ᱚᱱᱮ ᱞᱮ ᱯᱷᱩᱲ ᱵᱟᱲᱟ ᱠᱟᱜᱼᱟᱛᱚ ᱡᱟᱯᱩ ᱡᱟᱹᱯᱟᱹᱭ ᱠᱚᱦᱚᱸ ᱚᱱᱠᱟ ᱡᱟᱹᱯᱟᱹᱭ ᱡᱟᱹᱯᱟᱹᱭ ᱛᱮᱜᱮ ᱦᱟᱹᱠᱩ ᱦᱚᱸᱠᱚ ᱦᱤᱡᱩᱜᱼᱟ ᱛᱚ ᱠᱷᱮᱛ ᱨᱮᱠᱚ ᱵᱚᱞᱚᱜ ᱜᱮᱭᱟ ᱞᱟᱹᱴᱩ ᱞᱟᱹᱴᱩ ᱥᱚᱢᱚᱭ ᱨᱮ ᱵᱟᱹᱵᱤ ᱦᱚᱸᱠᱚ ᱧᱟᱢ ᱥᱚᱢᱚᱭ ᱨᱮ ᱵᱟᱹᱵᱤ ᱦᱚᱸᱠᱚ ᱧᱟᱢᱚᱜ ᱜᱮᱭᱟ ᱾
ᱟᱫᱚ ᱩᱱᱠᱩ ᱩᱱᱠᱩ ᱜᱚᱡ ᱠᱚ ᱨᱮᱭᱟᱜ ᱪᱮᱫ ᱞᱮᱠᱟᱱᱟᱜ ᱵᱮᱵᱚᱥᱛᱟ ᱢᱮᱱᱟᱜ ᱛᱟᱯᱮᱭᱟ ᱟᱯᱮᱭᱟᱜ ᱫᱚ?
ᱚᱱᱠᱟ ᱜᱮ ᱢᱟᱱᱮ ᱥᱤ ᱛᱩᱞᱩᱡ ᱜᱮᱠᱚ ᱧᱟᱢᱚᱜᱼᱟ ᱚᱱᱠᱟ ᱵᱟᱺᱵᱤ ᱠᱚᱦᱚᱸ ᱟᱫᱚ ᱩᱱ ᱥᱚᱢᱚᱭ ᱜᱮ ᱪᱟᱯ ᱪᱟᱯᱩ ᱠᱚᱣᱟᱞᱮ ᱥᱟᱵ ᱠᱚᱣᱟᱞᱮ ᱟᱨ ᱦᱟᱹᱠᱩ ᱦᱚᱸ ᱥᱚᱢ ᱥᱚᱢᱚᱭ ᱨᱮᱫᱚ ᱚᱝᱠᱟ ᱦᱩᱲᱩ ᱨᱚᱦᱚᱭ ᱛᱩᱞᱩᱡ ᱜᱮ ᱢᱟᱱᱮ ᱛᱩᱱᱩᱢ ᱧᱟᱢ ᱞᱮᱠᱷᱟᱱᱡ ᱫᱚ ᱥᱟᱵᱮ ᱜᱮᱭᱟ ᱮᱱᱛᱮᱜ ᱦᱟᱹᱠᱩ ᱦᱚᱸ ᱾
ᱚ ᱛᱩᱱᱩᱢ ᱧᱟᱢ ᱵᱟᱝ ᱟᱞᱮ ᱥᱮᱫ ᱢᱟ ᱚᱱᱟ ᱤᱭᱟᱹ ᱥᱮᱫ ᱚᱱᱟ ᱰᱩᱵᱟᱹ ᱞᱮᱠᱷᱟᱡ ᱮ ᱰᱩᱵᱟᱹ ᱧᱚᱜ ᱵᱟᱝ ᱠᱷᱟᱱ ᱵᱟᱝ ᱤᱭᱟᱹ ᱞᱮᱱᱠᱷᱟᱡ ᱫᱚ ᱚᱱᱟ ᱢᱤᱫᱴᱮᱡ ᱰᱷᱚᱲᱠᱟ ᱰᱷᱚᱲᱠᱟ ᱵᱟᱠᱚ ᱢᱮᱛᱟᱜᱼᱟ,
ᱦᱳᱭ
ᱚᱱᱟ ᱰᱷᱚᱲᱠᱟ ᱞᱮ ᱚᱰᱟᱣ ᱞᱮᱠᱷᱟᱡ ᱜᱮ ᱢᱟᱱᱮ ᱚᱱᱟ ᱨᱮᱜᱮ ᱦᱟᱹᱠᱩ ᱫᱚᱠᱚ ᱰᱷᱟᱝᱚᱜᱼᱟ ᱾
ᱦᱳᱭ ᱦᱳᱭ ᱾
ᱟᱨ ᱱᱚᱛᱮ ᱥᱟᱹᱨᱫᱤ ᱰᱩᱵᱟᱹᱣ ᱞᱮᱠᱷᱟᱡ ᱚᱱᱟ ᱢᱤᱫᱴᱮᱡ ᱩᱱᱠᱩ ᱨᱟᱠᱟᱵ ᱦᱟᱹᱠᱩ ᱵᱟᱠᱚ ᱢᱮᱛᱟᱣ ᱠᱚᱣᱟ ᱛᱚ ᱩᱱᱠᱩ ᱞᱟᱹᱜᱤᱫ ᱫᱚ ᱚᱱᱟ ᱢᱤᱫᱴᱮᱡ ᱵᱩᱨᱩᱢ ᱵᱩᱨᱩᱢ ᱞᱮᱠᱟ ᱢᱮᱱᱟᱜᱼᱟ ᱚᱱᱟ ᱵᱩᱨᱩᱢ ᱚᱰᱟᱣ ᱞᱮᱠᱷᱟᱡ ᱦᱚᱸ ᱢᱚᱴᱟᱢᱩᱴᱤ ᱵᱷᱟᱜᱤ ᱵᱷᱟᱜᱤ ᱵᱷᱟᱹᱜᱤ ᱮᱱᱦᱚᱸ ᱦᱟᱹᱠᱩ ᱫᱚ ᱤᱭᱟᱹ ᱞᱮᱠᱟ ᱧᱟᱢᱚᱜᱼᱟ ᱧᱟᱢ ᱫᱚ ᱾
ᱦᱳᱭ ᱦᱳᱭ ᱾
ᱟᱪᱪᱷᱟ ᱜᱚᱢᱠᱮ ᱢᱮᱱ ᱠᱟᱹᱧ ᱟᱯᱮ ᱥᱮᱫ ᱫᱚ ᱪᱮᱫ ᱞᱮᱠᱟ ᱥᱤᱭᱳᱜ ᱫᱚ ᱱᱮᱛᱟᱨ ᱢᱟ ᱟᱵᱚ ᱥᱮᱫᱟᱭ ᱥᱟᱱᱛᱟᱲ ᱦᱚᱲᱟᱜ ᱵᱚᱝᱥᱚ ᱢᱟ ᱵᱚᱞᱮ ᱜᱟᱹᱭ ᱰᱟᱝᱨᱟ ᱛᱮ ᱟᱹᱰᱤ ᱪᱟᱥᱚᱜ ᱦᱚᱲ ᱠᱟᱱᱟ ᱵᱚᱱ ᱢᱮᱱᱠᱷᱟᱱ ᱱᱟᱦᱟᱜ ᱡᱩᱜᱽ ᱨᱮ ᱪᱮᱫ ᱞᱮᱠᱟ ᱟᱯᱮ ᱥᱮᱫ ᱚᱱᱟ ᱠᱚ ᱪᱟᱞᱟᱜ ᱠᱟᱱᱟ ᱥᱮ ᱵᱟᱝ?
ᱚᱠᱚᱭ ᱠᱚᱪᱚᱝ ᱜᱟᱹᱭ ᱰᱟᱝᱨᱟ ᱠᱚᱫᱚ ᱢᱮᱱᱟᱜ ᱠᱚᱛᱟᱠᱚ ᱜᱮᱭᱟ ᱪᱮᱫ ᱞᱮᱠᱟ ᱡᱮᱥᱮ ᱠᱤᱧ ᱢᱮᱱ ᱠᱮᱭᱟ ᱩᱸ ᱚᱠᱚᱭ ᱠᱚᱪᱚᱝ ᱠᱩ ᱚᱱᱠᱟ ᱵᱚᱱ ᱞᱟᱹᱭᱮᱫ ᱡᱮ ᱨᱮᱸᱜᱮᱡ ᱨᱮᱸᱜᱮᱡ ᱦᱚᱲ ᱦᱚᱸ ᱢᱮᱱᱟᱜ ᱵᱚᱱ ᱜᱮᱭᱟ ᱠᱤᱪᱷᱩ ᱜᱟᱱ ᱾ ᱩᱱᱠᱩ ᱫᱚ ᱛᱚ ᱴᱮᱠᱴᱟᱨ ᱫᱚ ᱵᱟᱠᱚ ᱵᱷᱟᱲᱟ ᱫᱟᱲᱮᱭᱟᱜᱼᱟ ᱛᱚ ᱾
ᱦᱮᱸ ᱦᱮᱸ
ᱛᱚ ᱩᱱᱠᱩ ᱫᱚ ᱜᱟᱹᱭ ᱰᱟᱝᱨᱟ ᱱᱟᱦᱮᱞ ᱠᱚᱛᱮ ᱜᱮᱠᱚ ᱠᱟᱹᱢᱤ ᱯᱟᱨᱚᱢ ᱟᱹᱜᱩᱭᱮᱫᱟ᱾
ᱦᱮᱸ ᱦᱮᱸ ᱦᱮᱸ ᱴᱷᱤᱠ ᱴᱷᱤᱠ ᱴᱷᱤᱠ ᱴᱷᱤᱠ ᱚᱱᱠᱟ᱾
ᱯᱟᱭᱥᱟ ᱴᱟᱠᱟᱣᱟᱱ ᱦᱚᱲ ᱛᱮᱫ ᱢᱤᱫᱴᱮᱱ ᱜᱟᱹᱰᱤ ᱨᱤᱡᱟᱹᱵ ᱟᱹᱜᱩᱭ ᱟᱹᱜᱩᱭᱟ ᱟᱨ ᱚᱱᱟᱛᱮ ᱥᱤ
ᱚ ᱦᱮᱸ ᱦᱮᱸ ᱚᱱᱟ ᱠᱚᱫᱚ ᱱᱩᱠᱩ ᱪᱟᱹᱠᱨᱤᱭᱟᱞ ᱵᱟᱹᱠᱨᱤᱭᱟᱞ ᱛᱚ ᱩᱱᱠᱩ ᱠᱚᱫᱚ ᱥᱚᱢ ᱥᱚᱢᱚᱭ ᱥᱚᱢᱚᱭ ᱠᱚᱦᱚᱸ ᱟᱹᱰᱤ ᱠᱚᱢ ᱠᱚᱢ ᱜᱮᱭᱟ ᱵᱟᱝ ᱢᱮᱱ ᱠᱷᱟᱱ ᱵᱚᱞᱮ ᱱᱟᱦᱟᱜ ᱡᱩᱜᱽ ᱨᱮᱱ ᱥᱮᱫᱟᱭ ᱦᱟᱲᱟᱢ ᱠᱚᱠᱚ ᱞᱟᱹᱭ ᱵᱟᱲᱟᱭᱟ ᱢᱟᱱᱮ ᱚᱠᱟᱴᱟᱜ ᱜᱟᱹᱭ ᱰᱟᱝᱨᱟ ᱛᱮ ᱥᱤ ᱫᱚ ᱵᱚᱞᱮ ᱦᱟᱥᱟ ᱦᱚᱸ ᱵᱟᱝ ᱵᱟᱹᱲᱤᱡᱚᱜ-ᱟ᱾ ᱵᱟᱝᱢᱟ ᱚᱱᱟ ᱠᱟᱛᱮᱜ ᱪᱟᱥ ᱵᱟᱪᱟᱥ ᱦᱚᱸ ᱟᱹᱰᱤᱜᱮ ᱪᱟᱥ ᱵᱟᱪᱟᱥ ᱦᱚᱸ ᱟᱹᱰᱤ ᱢᱚᱡᱽ ᱦᱩᱭᱩᱜ-ᱟ ᱮᱱᱛᱮᱫ᱾ ᱟᱨ ᱱᱚᱣᱟ ᱴᱮᱠᱴᱚᱨ ᱠᱚᱛᱮ ᱫᱚ ᱵᱚᱞᱮ ᱩᱥᱟᱹᱨᱟ ᱦᱚᱸ ᱦᱩᱭᱩᱜ ᱜᱮᱭᱟ ᱢᱮᱱ ᱠᱷᱟᱱ ᱠᱷᱮᱛᱤ ᱯᱟᱹᱛᱤ ᱦᱚᱸ ᱛᱷᱚᱲᱟ ᱚᱱᱟ ᱚᱥᱩᱵᱤᱫᱟᱭ ᱮᱢ ᱜᱮᱭᱟ ᱵᱚᱞᱮ᱾ ᱟ ᱪᱮᱜ ᱰᱤᱡᱮᱞ ᱥᱮ ᱰᱤᱡᱮᱞ ᱠᱚ ᱯᱮᱴᱨᱳᱞ ᱠᱚ ᱤᱭᱟᱹᱜᱼᱟ ᱛᱚ ᱚᱱᱟ ᱨᱮᱫᱚ ᱢᱟᱱᱮ ᱚᱱᱟ ᱤᱭᱟᱹ ᱠᱚᱨᱮ ᱢᱟᱱᱮ ᱤᱭᱟᱹ ᱯᱟᱲᱟᱣᱟ ᱮᱱᱛᱮᱫ᱾
ᱦᱳᱭ ᱠᱷᱚᱨᱪᱟ ᱰᱷᱮᱨ ᱪᱟᱞᱟᱜ-ᱟ ᱦᱳᱭ᱾
ᱵᱟᱝ ᱠᱷᱚᱨᱪᱟ ᱦᱚᱸ ᱪᱟᱞᱟᱜ-ᱟ ᱟᱨ ᱢᱤᱫᱴᱮᱱᱮᱢ ᱢᱮᱱ ᱠᱮᱭᱟ ᱚᱱᱟ ᱞᱚᱥᱚᱫ ᱠᱷᱮᱛ ᱨᱮᱦᱚᱸ ᱵᱚᱞᱮ ᱚᱱᱟ ᱯᱮᱴᱨᱚᱞ ᱠᱚ ᱤᱭᱟᱹ ᱵᱟᱲᱟ ᱞᱮᱱᱠᱷᱟᱡ ᱛᱚ ᱦᱩᱲᱩ ᱦᱩᱲᱩ ᱛᱮᱱ ᱩᱱᱟᱜ ᱵᱟᱝ ᱵᱚᱛᱚᱨᱟᱜ-ᱟ᱾
ᱦᱳᱭ ᱦᱳᱭ ᱥᱟᱹᱨᱤ ᱠᱟᱛᱷᱟ ᱦᱳᱭ᱾
ᱟᱨ ᱟᱯᱮ ᱥᱮᱫ ᱪᱮᱫ ᱞᱮᱠᱟ ᱩᱛᱩ ᱛᱮᱭᱟᱜ ᱩᱛᱩ ᱡᱤᱱᱤᱥ ᱠᱩ? ᱪᱟᱥ ᱪᱟᱥ ᱪᱟᱥ ᱪᱮᱫ ᱞᱮᱠᱟ ᱦᱮᱸ ᱦᱮᱸ?
ᱦᱩᱭ ᱫᱚ ᱦᱩᱭᱩᱜ ᱠᱟᱱ ᱜᱤᱭᱟ ᱢᱚᱴᱟᱢᱩᱴᱤ ᱦᱟᱥᱟ ᱠᱚᱦᱚᱸ ᱢᱚᱸᱡᱽ ᱵᱟᱲᱟ ᱜᱮᱭᱟ ᱛᱚ
ᱦᱮᱸ-
ᱫᱟᱜ ᱟᱹᱞᱩ ᱠᱚᱸᱦᱚ ᱨᱚᱦᱚᱭ ᱜᱮᱭᱟ ᱞᱮ ᱢᱩᱞᱟᱹ ᱠᱚᱦᱚᱸ ᱞᱮ ᱮᱨ ᱜᱮᱭᱟ
ᱟᱨ ᱤᱭᱟᱹ ᱠᱩ ᱚᱱᱟ ᱚᱱᱟ ᱮᱨ ᱫᱚ ᱪᱮᱫ ᱡᱮᱱᱮᱠᱟ ᱥᱮᱫᱟᱭ ᱥᱟᱱᱛᱟᱞ ᱵᱟᱲᱹᱜᱤ ᱪᱟᱥ ᱫᱚ ᱵᱚᱞᱮ ᱟᱵᱩ ᱵᱩᱱ ᱵᱟᱲᱟᱭᱟ ᱵᱚᱞᱮ ᱤᱭᱟᱹ ᱚᱠᱟ ᱜᱚᱲᱟ ᱨᱮ ᱜᱩᱨᱤᱡ ᱛᱟᱸᱦᱮᱱᱟ ᱵᱟᱝ ᱚᱱᱟ ᱜᱩᱨᱤᱡ ᱫᱚ ᱵᱚᱞᱮ ᱵᱟᱹᱲᱜᱤ ᱠᱚᱨᱮ ᱵᱚᱱ ᱜᱤᱰᱤ ᱵᱟᱲᱟᱭᱟ ᱢᱮᱱᱠᱷᱟᱱ ᱟᱨ ᱚᱱᱟᱜᱮ ᱦᱮᱸ ᱚᱱᱠᱟ ᱜᱤᱰᱤ ᱞᱮᱱᱠᱷᱟᱱ ᱜᱮ ᱪᱮ ᱤᱭᱟᱹ ᱦᱩᱭᱩᱜᱼᱟ ᱢᱟᱱᱮ ᱚᱸᱰᱮᱱᱟᱜ ᱦᱟᱥᱟ ᱞᱟᱹᱵᱤᱫᱚᱜᱼᱟ ᱟᱨᱚ ᱢᱚᱸᱡᱽ ᱦᱩᱭᱩᱜᱼᱟ ᱟᱨ ᱚᱸᱰᱮᱱᱟᱜ ᱜᱤ ᱵᱚᱞᱮ ᱚᱱᱟ ᱮᱸ ᱵᱟᱲᱜᱤ ᱪᱟᱥ ᱫᱚ ᱵᱚᱞᱮ ᱚᱸᱰᱮ ᱠᱷᱚᱡ ᱜᱮ ᱢᱚᱸᱡᱽ ᱡᱚᱢ ᱧᱩ ᱠᱟᱜ ᱟᱫᱚ ᱩᱝᱠᱟ ᱜᱩᱨᱤᱡ ᱠᱩ ᱚᱝᱠᱟ ᱯᱮ ᱜᱤᱰᱤ ᱵᱟᱲᱟᱭᱟ ᱥᱮ ᱟᱯᱮ ᱫᱚ ᱢᱟᱱᱮ ᱵᱟᱡᱟᱨ ᱠᱷᱚᱡ ᱚᱱᱠᱟᱱᱟᱜ ᱥᱟᱨ ᱯᱮ ᱠᱤᱨᱤᱧᱟ?
ᱚᱱᱠᱟ ᱚᱱᱟ ᱜᱮᱪᱚ ᱚᱱᱟ ᱪᱤᱫᱞᱮᱠᱟ ᱯᱟᱭᱥᱟ ᱴᱟᱠᱟᱠᱟᱱ ᱦᱚᱲ ᱢᱮᱱᱟᱜ ᱠᱚᱣᱟ ᱵᱟᱠᱷᱟᱡ ᱫᱚ ᱛᱮᱜ ᱚᱱᱮ ᱥᱟᱨ ᱠᱚ ᱠᱤᱨᱤᱧ ᱟᱹᱜᱩᱭᱟ ᱟᱛᱮᱫ
ᱦᱩᱸ
ᱟᱨ ᱵᱟᱝᱠᱚ ᱠᱤᱨᱤᱧ ᱫᱟᱲᱤᱭᱟᱜ ᱠᱷᱟᱡ ᱡᱟᱛᱮ ᱚᱱᱮ ᱚᱱᱠᱟ ᱵᱮᱵᱚᱥᱛᱟᱭᱟ ᱠᱚ
ᱟᱫᱚ ᱵᱚᱞᱮ ᱟᱫᱚ ᱵᱚᱞᱮ ᱱᱟᱦᱟᱜ ᱱᱮᱛᱟᱨ ᱵᱟᱝ ᱥᱮᱫᱟᱭ ᱥᱮᱫᱟᱭ ᱦᱚᱲ ᱫᱚ ᱵᱚᱱ ᱢᱮᱱᱟ ᱵᱚᱞᱮ ᱥᱟᱱᱛᱟᱲ ᱵᱚᱝᱥᱚ ᱠᱚᱫᱚ ᱚᱻ ᱪᱮᱫ ᱠᱚ ᱢᱮᱱᱟ ᱚᱱᱮ ᱚᱱᱟ ᱜᱩᱨᱤᱡ ᱛᱮ ᱪᱟᱥ ᱫᱚ ᱵᱚᱞᱮ ᱟᱹᱰᱤ ᱵᱮᱥ ᱜᱮᱭᱟ ᱦᱩᱭ ᱦᱚᱸ ᱵᱮᱥ ᱜᱮ ᱦᱩᱭᱩᱜᱼᱟ ᱢᱮᱱᱠᱷᱟᱱ ᱦᱚᱲᱢᱚ ᱩᱱᱠᱩ ᱞᱟᱹᱜᱤᱫ ᱦᱚᱲᱢᱚ ᱦᱟᱹᱴᱤᱧ ᱦᱚᱸ ᱞᱟᱹᱜᱤᱫ ᱦᱚᱸ ᱟᱹᱰᱤ ᱢᱚᱸᱡᱽ ᱜᱮᱭᱟ ᱮᱱᱛᱮᱫ ᱪᱮᱫᱟᱜ ᱟᱹᱰᱤ ᱰᱷᱮᱨ ᱰᱷᱮᱨ ᱫᱤᱱ ᱵᱚᱱ ᱞᱟᱥᱴᱤᱝ ᱚᱜ ᱠᱟᱱ ᱛᱟᱦᱮᱱ ᱡᱮ
ᱦᱚᱭ ᱦᱚᱭ ᱦᱚᱭ ᱾
ᱮᱠᱥᱚ ᱮᱠᱥᱚ ᱮᱠᱥᱚ ᱯᱟᱨᱚᱢ ᱟᱨ ᱱᱟᱦᱟᱜ ᱡᱩᱜᱽ ᱨᱮ ᱧᱮᱞ ᱢᱮ ᱚᱱᱮ ᱥᱟᱨ ᱠᱚ ᱪᱮᱜ ᱠᱚ ᱵᱚᱞᱚ ᱵᱚᱞᱚ ᱛᱮ ᱦᱮᱛᱟᱨ ᱯᱚᱧᱪᱟᱥ ᱵᱚᱪᱷᱚᱨ ᱥᱟᱴ ᱵᱚᱪᱷᱚᱨ ᱦᱚᱸ ᱵᱟᱵᱚᱱ ᱤᱭᱟᱹ ᱮᱫᱟ ᱦᱮᱸ ᱥᱮ ᱵᱟᱝ ᱾
ᱦᱚᱭ ᱦᱚᱭ ᱾
ᱩᱱᱠᱩ ᱪᱷᱟᱹᱛᱤᱠ ᱡᱟᱹᱛᱤ ᱠᱚᱫᱚ ᱮᱱᱛᱮᱫ ᱩᱱᱠᱩ ᱫᱚ ᱯᱟᱭᱥᱟ ᱴᱟᱠᱟ ᱦᱚᱲᱛᱮ ᱚᱱᱟ ᱚᱱᱟ ᱠᱚ ᱤᱭᱟᱹᱭᱟ ᱛᱚ ᱩᱱᱠᱩ ᱧᱮᱞᱛᱮ ᱟᱵᱚ ᱦᱚᱸ ᱵᱟᱹᱭ ᱵᱟᱹᱭ ᱛᱮᱵᱚᱱ ᱚᱱᱟ ᱥᱮᱜ ᱵᱩᱱ ᱪᱮᱫ ᱤᱫᱤᱭᱮᱫᱟ ᱾
ᱦᱚᱭ
ᱢᱤᱜ ᱥᱮᱜ ᱞᱮᱠᱟ ᱛᱮᱫᱚ ᱞᱟᱵᱷ ᱦᱩᱭᱩᱜ ᱠᱟᱱ ᱜᱤᱭᱟ ᱢᱮᱱᱠᱷᱟᱱ ᱢᱤᱫᱥᱮᱜ ᱞᱮᱠᱟᱛᱮ ᱦᱚᱲᱢᱚ ᱦᱟᱹᱴᱤᱧ ᱞᱟᱹᱜᱤᱫ ᱫᱚ ᱤᱭᱟᱹ ᱧᱚᱜ ᱜᱮ ᱦᱩᱭᱩᱜ ᱠᱟᱱᱟ ᱾ ᱦᱮᱸ ᱥᱮ ᱵᱟᱝ ᱾ ᱟᱨ ᱟᱯᱮ ᱥᱮᱜ ᱫᱚ ᱚᱱᱠᱟ ᱜᱟᱹᱭ ᱰᱟᱝᱨᱟ ᱟᱨ ᱡᱮᱞᱮᱠᱟ ᱱᱚᱜᱼᱚᱭ ᱡᱟᱹᱯᱩᱫ ᱥᱤᱡᱮᱱ ᱫᱚ ᱟᱹᱛᱤᱧ ᱠᱩ ᱨᱤᱭᱟᱜ ᱥᱮ ᱡᱚᱢ ᱧᱩ ᱨᱮᱭᱟᱜ ᱫᱚ ᱪᱮᱫ ᱞᱮᱠᱟ ᱵᱮᱵᱚᱥᱛᱷᱟ ᱚᱠᱟ ᱠᱚᱨᱮ ᱯᱮ ᱟᱹᱛᱤᱧ ᱵᱟᱲᱟ ᱠᱚᱣᱟ?
ᱤᱱᱠᱟ ᱟᱹᱛᱤᱧ ᱢᱟ ᱤᱱᱠᱟ ᱵᱚᱞ ᱠᱷᱮᱞᱳᱰᱤᱭᱟᱹ ᱦᱚᱸ ᱮᱱᱮᱡ ᱦᱚᱲ ᱠᱚ ᱛᱟᱦᱮᱱ ᱜᱮᱭᱟ ᱛᱚ ᱾
ᱦᱮᱸᱻ
ᱩᱱ ᱥᱩᱢᱟᱭ ᱢᱟ ᱡᱚᱛᱚ ᱦᱚᱲ ᱠᱚ ᱥᱤᱭᱟ ᱩᱱ ᱥᱩᱢᱟ ᱵᱚᱞ ᱠᱷᱮᱞ ᱢᱟ ᱵᱟᱠᱚ ᱠᱷᱮᱞᱟᱭᱟ ᱩᱱ ᱥᱚᱢᱟᱭ ᱛᱚ ᱚᱱᱟ ᱵᱚᱞᱯᱷᱤᱞ ᱠᱚᱨᱮ ᱠᱚ ᱤᱫᱤ ᱵᱟᱲᱟ ᱠᱟᱠᱚᱣᱟᱠᱚ ᱾
ᱟᱞᱮᱥᱮᱫ ᱫᱚ ᱚᱱᱟ ᱵᱤᱨ ᱠᱩᱦᱚᱸ ᱛᱷᱚᱲᱟ ᱥᱩᱨ ᱧᱚᱜ ᱜᱤᱭᱟ ᱛᱚ ᱚᱱᱟᱛᱮ ᱟᱞᱮ ᱥᱮᱫ ᱫᱚ ᱚᱱᱟ ᱢᱤᱫᱴᱟ ᱠᱷᱩᱴᱤ ᱦᱚᱸᱠᱚ ᱢᱮᱛᱟᱜᱼᱟ ᱠᱷᱩᱴᱤ ᱾
ᱦᱚᱭ ᱾
ᱜᱟᱹᱭ ᱜᱟᱹᱭ ᱠᱚᱫᱚ ᱠᱷᱩᱴᱤ ᱠᱚᱨᱮ ᱞᱮ ᱫᱚᱦᱚ ᱵᱟᱲᱟ ᱠᱟᱠᱚᱣᱟ ᱟᱨ ᱱᱩᱠᱩ ᱫᱚ ᱵᱟᱝ ᱨᱮᱦᱚᱸ ᱫᱚ ᱩᱱᱠᱩ ᱰᱟᱝᱨᱟ ᱠᱚ ᱫᱚ ᱚᱱᱟ ᱥᱤᱭᱳᱜ ᱵᱷᱟᱜᱟᱣ ᱠᱟᱛᱮ ᱚᱱᱟ ᱜᱟᱰᱟ ᱟᱲᱮ ᱟᱲᱮ ᱛᱮ ᱚᱱᱟ ᱢᱤᱫ ᱴᱮᱱ ᱠᱷᱩᱴᱤ ᱤᱭᱟᱹ ᱜᱮ ᱢᱮᱱᱟᱜᱼᱟ᱾ ᱢᱟᱱᱮ ᱢᱚᱡᱽ ᱪᱮᱫ ᱦᱚᱸ ᱵᱤᱨ ᱥᱩᱨ ᱥᱩᱨ ᱧᱚᱜ ᱛᱮ ᱾
ᱚᱱᱛᱮ ᱜᱮ ᱡᱟᱣᱜᱮ ᱢᱟᱱᱮ ᱟᱻᱥᱤᱭᱚᱜ ᱵᱷᱟᱜᱟᱣ ᱠᱟ ᱛᱮ ᱚᱱᱛᱮ ᱜᱮᱞᱮ ᱤᱫᱤ ᱵᱟᱲᱟᱣ ᱠᱚᱣᱟ ᱟᱨ ᱤᱱᱠᱟ ᱠᱚᱛᱮ ᱜᱮ ᱢᱟᱱᱮ ᱯᱨᱟᱭ ᱜᱮ ᱚᱱᱠᱟ ᱮᱱᱛᱮᱫ ᱤᱱᱟᱹ ᱠᱚᱨᱮ ᱜᱮᱠᱚ ᱡᱚᱢ ᱵᱤᱼᱟ ᱮᱱᱛᱮᱫ ᱚᱱᱠᱟᱱ ᱠᱟᱛᱷᱟ
ᱦᱚᱭ
ᱤᱭᱟᱹ ᱫᱚ ᱟᱨ ᱟᱪᱪᱷᱟ ᱜᱚᱝᱠᱮ ᱢᱤᱫᱴᱮᱡ ᱠᱟᱛᱷᱟ ᱱᱤᱭᱟᱹ ᱠᱚ ᱱᱤᱭᱟᱹ ᱠᱚ ᱫᱤᱱ ᱡᱮᱞᱮᱠᱟ ᱦᱟᱨᱟ ᱨᱟᱠᱟᱵ ᱡᱩᱣᱟᱹᱱ ᱠᱚ ᱛᱮᱵᱚᱱ ᱢᱮᱱ ᱠᱮᱭᱟ ᱟᱵᱚᱣᱟᱜ ᱥᱟᱱᱛᱟᱞ ᱥᱚᱢᱟᱡᱽ ᱨᱮ ᱟᱸᱻ ᱛᱩᱢᱫᱟᱜ ᱴᱟᱢᱟᱠ ᱮᱢᱟᱱ ᱠᱚ ᱨᱩ ᱮᱛᱮᱫ ᱫᱚ ᱟᱹᱰᱤ ᱵᱚᱞᱮ ᱥᱮᱨᱮᱧ ᱨᱮᱠᱚ ᱢᱮᱱᱟ ᱵᱚᱞᱮ ᱥᱟᱱᱛᱟᱞ ᱥᱚᱢᱟᱡᱽ ᱫᱚ ᱵᱚᱞᱮ ᱮᱠᱫᱚᱢ ᱨᱤᱞᱟᱹᱢᱟᱞᱟ ᱥᱟᱱᱛᱟᱞ ᱥᱚᱢᱟᱡᱽ ᱠᱟᱱᱟ ᱢᱮᱱᱠᱷᱟᱱ ᱱᱟᱦᱟᱜ ᱡᱩᱜᱽ ᱨᱮᱱ ᱡᱩᱣᱟᱹᱱ ᱠᱩᱲᱤ ᱠᱚᱲᱟ ᱚᱱᱟ ᱛᱩᱢᱫᱟᱜ ᱴᱟᱢᱟᱠ ᱨᱩ ᱥᱮᱫ ᱢᱟᱱᱮ ᱪᱤᱠᱟᱹᱛᱮ ᱟᱨ ᱚᱱᱛᱮ ᱵᱟᱝ ᱯᱷᱳᱠᱟᱥ ᱠᱟᱛᱮᱫ ᱢᱟᱱᱮ ᱮᱴᱟᱜ ᱮᱴᱟᱜ ᱟᱯᱟᱱ ᱟᱹᱯᱤᱱ ᱠᱟᱹᱢᱤ ᱨᱮᱠᱚ ᱵᱮᱥᱛᱚ ᱠᱚᱜ ᱠᱟᱱᱟ ᱛᱚ ᱱᱚᱣᱟ ᱨᱮᱭᱟᱜ ᱪᱮᱫ ᱞᱮᱠᱟ ᱪᱮᱫ ᱵᱚᱱ ᱪᱮᱠᱟ ᱞᱮᱠᱷᱟᱡ ᱩᱱᱠᱩ ᱡᱩᱣᱟᱹᱱ ᱠᱚ ᱟᱨᱦᱚᱸ ᱢᱟᱱᱮ ᱚᱱᱟ ᱡᱤᱱᱤᱥ ᱵᱚᱱ ᱦᱟᱨᱟ ᱨᱟᱠᱟᱵ ᱫᱟᱲᱮᱭᱟᱜᱼᱟ ᱾ ᱥᱮ ᱟᱵᱚᱣᱟᱜ ᱥᱟᱱᱛᱟᱞᱤ ᱠᱟᱞᱪᱟᱨᱟᱞ ᱠᱟᱱᱟ ᱢᱮᱱᱛᱮ ᱟᱵᱚ ᱵᱚᱱ ᱩᱱᱩᱯᱨᱩᱢ ᱫᱚ ᱵᱤᱥᱥᱚ ᱫᱚᱨᱵᱟᱨ ᱨᱮᱵᱚᱱ ᱩᱫᱩᱜ ᱥᱚᱫᱚᱨ ᱫᱟᱲᱮᱭᱟᱜᱼᱟ ᱪᱮᱫ ᱵᱚᱱ ᱪᱤᱠᱟ ᱞᱮᱠᱷᱟᱡ ᱚᱱᱟ ᱡᱤᱱᱤᱥ ᱟᱨᱦᱚᱸ ᱟᱵᱚ ᱴᱷᱮᱜ ᱟᱵᱚᱣᱟᱜ ᱛᱤᱨᱮᱵᱚᱱ ᱫᱚᱦᱚ ᱫᱟᱲᱮ ᱠᱮᱭᱟ ᱡᱩᱣᱟᱹᱱ ᱠᱚ ᱛᱤᱨᱮ
ᱢᱟᱱᱮ ᱠᱟᱛᱷᱟ ᱫᱚ ᱦᱩᱭᱱᱟ ᱟᱵᱚ ᱢᱟ ᱛᱩᱢᱫᱟᱜ ᱴᱟᱢᱟᱠ ᱠᱟᱱ ᱛᱟᱵᱚᱱᱟ ᱟᱵᱚ ᱥᱟᱱᱛᱟᱲ ᱥᱚᱢᱟᱡᱽ ᱢᱟᱛᱚ
ᱦᱮᱸ ᱦᱮᱸ ᱦᱮᱸ ᱾
ᱢᱮᱱᱠᱷᱟᱱ ᱠᱤᱪᱷᱩ ᱜᱟᱱ ᱠᱩᱲᱤᱼ ᱠᱚᱲᱟ ᱢᱮᱱᱟᱜ ᱠᱚᱣᱟ ᱡᱮ ᱧᱮᱛᱟᱨ ᱢᱮᱞᱟ, ᱯᱚᱨᱚᱵᱽ, ᱵᱟᱯᱞᱟ ᱡᱟᱦᱟᱸ ᱨᱮᱜᱮ ᱢᱟᱱᱮ ᱚᱱᱠᱟ ᱯᱨᱳᱜᱨᱟᱢ ᱠᱚ ᱛᱟᱦᱮᱱ ᱠᱷᱟᱡ ᱵᱟᱯᱞᱟ ᱠᱚ ᱛᱟᱦᱮᱱ ᱠᱷᱟᱡ
ᱦᱮᱸ ᱾
ᱠᱷᱟᱞᱤ ᱰᱤᱡᱮ ᱜᱮᱠᱚ ᱮᱱᱮᱡ ᱠᱟᱱᱟ ᱟᱹᱰᱤ ᱡᱳᱨ ᱚᱱᱟ ᱵᱚᱠᱥ ᱠᱚ ᱟᱹᱜᱩ ᱞᱮᱠᱷᱟᱡ ᱜᱮ ᱰᱤᱡᱮ ᱠᱚ ᱥᱤᱫᱷᱟᱹᱭ ᱮᱫᱟ ᱾
ᱪᱮᱫ ᱦᱚᱸ ᱚᱱᱟ ᱠᱚᱫᱚ ᱟᱵᱚ ᱥᱟᱱᱛᱟᱲ ᱦᱚᱲᱟᱜ ᱵᱟᱝ ᱪᱚ ᱠᱟᱱ ᱢᱟ ᱪᱷᱟᱹᱛᱤᱠ ᱡᱟᱹᱛᱤᱭᱟᱜ ᱠᱟᱱ᱾
ᱦᱳᱭ ᱾
ᱦᱮᱸ ᱦᱮᱸ ᱾
ᱛᱚ ᱟᱵᱚ ᱚᱱᱟ ᱛᱮᱢᱟ ᱥᱟᱡᱟᱣ ᱢᱟ ᱵᱟᱵᱚᱱ ᱧᱮᱞᱚᱜ ᱠᱟᱱᱟ ᱾
ᱦᱮᱸ ᱦᱮᱸ ᱦᱮᱸ ᱾
ᱦᱳᱭ, ᱛᱚ ᱱᱩᱠᱩ ᱜᱮ ᱪᱮᱞ ᱠᱟᱛᱮ ᱛᱮᱵᱚᱱ ᱥᱤᱫᱷᱟᱹ ᱫᱟᱲᱮᱭᱟᱠᱚᱣᱟ ᱚᱱᱟ ᱠᱩᱨᱩᱢᱩᱴᱩ ᱞᱟᱜᱟᱣ ᱵᱚᱱᱟ ᱛᱮ ᱟᱵᱩ ᱾
ᱟᱹᱞᱤᱧᱟᱜ ᱫᱚ ᱟᱹᱞᱤᱧᱟᱜ ᱦᱩᱫᱤᱥ ᱫᱚᱞᱤᱧ ᱢᱮᱱᱟ ᱱᱚᱜᱼᱚᱭ ᱱᱤᱭᱟᱹ ᱠᱚ ᱥᱤᱡᱮᱱ ᱥᱟᱢᱟᱨ ᱵᱷᱮᱠᱮᱥᱚᱱ ᱠᱚ ᱛᱟᱦᱮᱱᱟ ᱾ ᱦᱩᱲᱩ ᱨᱚᱦᱚᱭ ᱥᱤᱡᱤᱱ, ᱱᱤᱭᱟᱹ ᱠᱚ ᱛᱟᱞᱟᱨᱮ ᱩᱝᱠᱩ ᱡᱩᱣᱟᱹᱱ ᱠᱚᱫᱚ ᱚᱝᱠᱟᱱᱟᱜ ᱢᱤᱫ ᱫᱤᱱ ᱵᱟᱝ ᱯᱮ ᱫᱤᱱ ᱥᱮ ᱯᱩᱱ ᱫᱤᱱ ᱨᱮᱭᱟᱜ ᱚᱝᱠᱟᱱᱟᱜ ᱥᱤᱵᱤᱨ ᱵᱚᱱ ᱫᱚᱦᱚ ᱞᱮᱠᱷᱟᱡ ᱯᱟᱥᱮᱡ ᱵᱷᱟᱜᱤ ᱠᱚᱜᱼᱟ ᱾
ᱦᱳᱭ ᱦᱳᱭ ᱾
ᱩᱝᱠᱩ ᱡᱮᱞᱮᱠᱟ ᱟᱻ ᱢᱮᱴᱨᱤᱠ ᱦᱟᱭᱟᱨ ᱥᱮᱠᱮᱱᱰᱟᱨᱤ ᱥᱴᱩᱰᱮᱱᱴ ᱪᱮᱫ ᱞᱮᱠᱟ ᱳᱝᱠᱳ ᱢᱟᱱᱮ ᱞᱟᱦᱟᱥᱮᱜ ᱯᱟᱲᱦᱟᱣ ᱪᱟᱞᱟᱜ ᱞᱟᱹᱜᱤᱫ ᱢᱤᱫᱴᱮᱱ ᱚᱱᱠᱟᱱᱟᱜ ᱩᱛᱥᱟᱦᱚ ᱵᱟ ᱠᱚ ᱮᱢᱟ ᱠᱚᱣᱟ ᱥᱚᱝᱵᱚᱨᱫᱷᱚᱱᱟ, ᱛᱚ ᱢᱮᱱᱠᱷᱟᱱ ᱟᱵᱚ ᱦᱚᱸ ᱚᱝᱠᱟᱱ ᱠᱚ ᱟᱻ ᱤᱭᱩᱛ ᱠᱚ ᱱᱤᱭᱟᱹ ᱠᱚ ᱫᱤᱱ ᱢᱟ ᱵᱚᱱᱫᱚ ᱨᱮ ᱚᱝᱠᱟᱱᱟᱜ ᱯᱮ ᱯᱩᱱ ᱫᱤᱱ ᱡᱩᱫᱤ ᱚᱝᱠᱟᱱᱟᱜ ᱥᱤᱵᱤᱨ ᱵᱚᱱ ᱮᱢ ᱫᱟᱲᱮᱭᱟᱣ ᱠᱷᱚᱡ ᱟᱨ ᱚᱠᱚᱭ ᱠᱚ ᱛᱩᱢᱫᱟᱜ ᱴᱟᱢᱟᱠ ᱨᱩᱨᱩ ᱜᱩᱨᱩ ᱠᱩ ᱮᱥᱯᱟᱴ ᱚᱝᱠᱟᱱ ᱠᱚ ᱫᱮᱜ ᱠᱟ ᱫᱮᱞᱟ ᱱᱮᱣᱛᱟ ᱠᱟᱛᱮ ᱚᱝᱠᱟᱱᱟᱜ ᱥᱤᱵᱤᱨ ᱡᱩᱫᱤ ᱵᱚᱱ ᱮᱢ ᱫᱟᱲᱮᱣ ᱠᱷᱟᱡ ᱯᱟᱥᱮᱜ ᱦᱟ ᱯᱮᱱ ᱠᱟᱱ ᱫᱤᱱ ᱨᱮ ᱢᱤᱫ ᱵᱚᱪᱷᱚᱨ ᱵᱟᱝ ᱵᱟᱨ ᱵᱚᱪᱷᱚᱨ ᱵᱟᱝ ᱯᱮ ᱯᱩᱱ ᱵᱚᱪᱷᱚᱨ ᱛᱟᱭᱚᱢ ᱨᱮ ᱯᱟᱥᱮᱜ ᱟᱨᱦᱚᱸ ᱚᱱᱟ ᱚᱱᱟ ᱥᱟᱱᱛᱟᱞ ᱥᱚᱢᱟᱡᱽ ᱚᱠᱟᱴᱟᱜ ᱟ ᱢᱟᱱᱮ ᱟᱻ ᱵᱟᱫᱽᱫᱚ ᱡᱚᱱᱛᱨᱚ ᱛᱩᱢᱫᱟᱜ ᱴᱟᱢᱟᱠ ᱠᱚᱥᱮ ᱵᱟᱹᱭ ᱵᱟᱹᱭ ᱥᱮ ᱞᱟᱦᱟᱭ ᱞᱟᱦᱟᱭ ᱛᱮᱵᱚ ᱯᱟᱥᱮᱜ ᱟᱵᱚᱣᱟᱜ ᱟᱨᱦᱚᱸ ᱢᱟᱱᱮ ᱢᱤᱫᱴᱮᱡ ᱟᱵᱩ ᱵᱚᱱ ᱥᱟᱯᱟᱵ ᱢᱟᱱᱮ ᱟᱵᱚᱣᱟᱜ ᱛᱤᱨᱮ ᱦᱮᱡ ᱠᱚᱜᱼᱟ ᱛᱮ ᱦᱟᱯᱮᱱ ᱫᱤᱱ ᱨᱮ ᱯᱟᱥᱮᱜ ᱱᱚᱜᱼᱚ ᱱᱚᱝᱠᱟᱱᱟᱜ ᱱᱤᱛ ᱰᱤᱡᱮ ᱮᱱᱮᱡ ᱥᱮ ᱪᱮᱫ ᱵᱮᱱ ᱢᱮᱱᱮᱫ, ᱛᱚ ᱚᱱᱟ ᱠᱚ ᱠᱷᱚᱡ ᱫᱚ ᱯᱟᱥᱮᱜ ᱟᱵᱚ ᱫᱚ ᱢᱚᱡᱽ ᱟᱨ ᱱᱟᱯᱟᱭ ᱯᱟᱥᱮᱜ ᱰᱟᱦᱟᱨ ᱵᱚᱱ ᱪᱟᱞᱟᱣ ᱠᱚᱜᱼᱟ, ᱦᱮᱸ ᱥᱮ ᱵᱟᱝ?
ᱦᱮᱸ, ᱦᱳᱭ ᱦᱳᱭ ᱾
ᱛᱚᱻ ᱟᱹᱞᱤᱧᱟᱜ ᱢᱮᱱᱫᱚ ᱚᱝᱠᱟᱞᱤᱧ ᱜᱚᱴᱟ ᱵᱟᱲᱟᱭᱮᱫᱟ, ᱚᱱᱟ ᱫᱚ ᱯᱟᱥᱮᱡ ᱵᱷᱟᱹᱜᱤ ᱠᱚᱜᱼᱟ᱾
ᱦᱳᱭ ᱾
ᱴᱷᱤᱠ ᱴᱷᱤᱠ ᱴᱷᱤᱠ ᱴᱷᱤᱠ ᱚᱝᱠᱟ ᱦᱟᱸᱜ, ᱟᱨᱻ ᱚᱱᱟ ᱤᱱᱟᱹ ᱠᱟᱛᱮ ᱡᱟᱹ